ᱜᱚᱝᱠᱮ ᱨᱚᱱᱟ
ᱦᱳᱭ ᱜᱚᱝᱠᱮ ᱟᱹᱰᱤ ᱱᱟᱯᱟᱭ ᱟᱸᱡᱚᱢᱚᱜ ᱠᱟᱱᱟ᱾ ᱤᱧᱟᱹᱜ ᱜᱮ ᱟᱸᱡᱚᱢᱚᱜ ᱠᱟᱱᱟ ᱥᱮ ᱵᱟᱝ?
ᱦᱳᱭ ᱜᱚᱝᱠᱮ ᱮᱠᱟᱞ, ᱟᱹᱰᱤ ᱱᱟᱯᱟᱭ ᱚᱱᱛᱮ ᱠᱷᱚᱱ ᱦᱚᱸ ᱨᱚᱲ ᱟᱸᱡᱚᱢ ᱦᱤᱡᱩᱜᱚᱜ ᱠᱟᱱᱟ᱾ ᱟᱫᱚ ᱜᱚᱢᱠᱮ ᱛᱮᱦᱤᱧ ᱫᱚ ᱟᱞᱟᱝ ᱫᱚ, ᱱᱟᱦᱟᱜ ᱢᱤᱫᱴᱟᱝ ᱥᱟᱛᱟᱢ ᱛᱟᱞᱟ ᱛᱮᱞᱟᱝ ᱨᱚᱯᱚᱲᱟ᱾ ᱟᱫᱚ, ᱛᱮᱦᱤᱧᱟᱜ ᱜᱟᱯᱟᱞᱢᱟᱨᱟᱣ ᱨᱮᱱᱟᱜ ᱥᱟᱛᱟᱢ ᱫᱚ ᱱᱟᱦᱟᱸᱜ ᱦᱩᱭᱩᱜ ᱠᱟᱱ ᱛᱟᱞᱟᱝᱟ, ᱟ ᱟᱯᱮ ᱫᱤᱥᱚᱢ ᱥᱮᱫ ᱚᱠᱼᱼ ᱚᱠᱟᱞᱮᱠᱟ, ᱱᱚᱝᱠᱟᱱ, ᱥᱟᱱᱛᱟᱲ ᱥᱟᱶᱛᱟ ᱨᱮᱱᱟᱜ ᱯᱚᱨᱚᱵᱽ ᱠᱩ ᱢᱮᱱᱟᱜ ᱛᱟᱵᱚᱱᱟ, ᱟᱨᱼᱼ ᱱᱟᱦᱜ ᱟᱞᱮ ᱫᱤᱥᱚᱢ ᱥᱮᱫ ᱚᱠᱟ ᱞᱮᱠᱟᱱ ᱥᱟᱱᱛᱟᱲ ᱥᱟᱶᱛᱟ ᱨᱮᱱᱟᱜ ᱯᱚᱨᱚᱵᱽ ᱠᱚ ᱢᱮᱱᱟᱜ ᱛᱟᱵᱚᱱᱟ ᱱᱚᱣᱟ ᱠᱚ ᱤᱫᱤ ᱠᱟᱛᱮᱜ ᱞᱟᱝ ᱨᱚᱯᱚᱲᱟ ᱦᱮᱸ ᱥᱮ ᱜᱚᱝᱠᱮ᱾
ᱮᱠᱟᱞ ᱮᱠᱟᱞ ᱞᱟᱹᱠᱛᱤ ᱠᱟᱱ ᱜᱮᱭᱟ
ᱦᱳᱭ ᱜᱚᱝᱠᱮ᱾ ᱟᱫᱚ ᱱᱟᱦᱟᱜ ᱯᱳᱭᱞᱳ ᱨᱮᱜᱮ ᱤᱧᱤᱧ ᱞᱟᱹᱭᱟ ᱥᱟᱱᱛᱟᱲ ᱥᱟᱶᱛᱟ ᱨᱮᱱᱟᱜ ᱟᱞᱮ ᱥᱮᱫ ᱫᱚ, ᱢᱟᱨᱟᱝ ᱞᱮᱠᱟᱱ ᱯᱚᱨᱚᱵᱽ ᱥᱮ ᱦᱟᱹᱛᱤ ᱞᱮᱠᱟᱱ ᱯᱚᱨᱚᱵᱽ ᱢᱮᱱᱛᱮᱫᱚ ᱱᱟᱦᱟᱜ, ᱜᱚᱝᱠᱮ ᱥᱚᱦᱚᱨᱟᱭ ᱯᱚᱨᱚᱵᱽ ᱞᱮ ᱢᱟᱱᱟᱣ ᱜᱮᱭᱟ᱾ ᱟᱫᱚ ᱜᱚᱝᱠᱮ ᱟᱯᱮ ᱥᱮᱫ ᱠᱮ, ᱱᱚᱣᱟ ᱫᱚ, ᱪᱮᱫ ᱚᱠᱟᱞᱮᱠᱟᱱ ᱯᱚᱨᱚᱵᱽ ᱯᱮ ᱢᱟᱱᱟᱣ ᱜᱮᱭᱟ?
ᱮᱠᱜᱚᱢ ᱱᱚᱣᱟ ᱫᱚ ᱥᱟᱹᱨᱤ ᱠᱟᱛᱷᱟ ᱠᱟᱱ ᱜᱮᱭᱟ, ᱡᱟᱦᱟᱸᱞᱮᱠᱟ ᱦᱟᱹᱛᱤ ᱞᱮᱠᱟᱱ ᱢᱟᱨᱟᱝ ᱯᱚᱨᱚᱵᱽ ᱫᱚ, ᱥᱮ ᱟᱵᱚᱣᱟᱜ ᱟᱵᱚ ᱥᱟᱱᱛᱟᱲ ᱠᱚᱣᱟᱜ-ᱟ, ᱟ ᱡᱟᱹᱛᱤᱭᱟᱹᱨᱤ ᱢᱟᱨᱟᱝ ᱩᱛᱟᱹᱨ ᱯᱚᱨᱚᱵᱽ ᱫᱚ ᱱᱟᱦᱟᱜ ᱱᱚᱣᱟ ᱥᱚᱨᱦᱟᱭ ᱯᱚᱨᱚᱵᱽ ᱜᱮᱵᱚᱱ ᱢᱮᱛᱟᱜ ᱠᱟᱱᱟ, ᱥᱮ ᱟᱞᱮ ᱫᱤᱥᱚᱢ ᱦᱚᱸ ᱚᱱᱟ ᱜᱮᱞᱮ ᱢᱮᱛᱟᱜ ᱠᱟᱱᱟ ᱱᱟᱦᱟᱜ᱾
ᱟᱪᱪᱷᱟ ᱦᱳᱭ ᱜᱚᱢᱠᱮ ᱮᱠᱟᱞ ᱮᱠᱟᱞ ᱟᱹᱰᱤ ᱱᱟᱯᱟᱭ ᱜᱮ ᱱᱟᱦᱟᱜ᱾ ᱟᱫᱚ ᱜᱚᱝᱠᱮ, ᱱᱚᱣᱟ ᱯᱚᱨᱚᱵᱽ ᱫᱚ ᱟᱞᱮ ᱥᱮᱫ ᱫᱚ, ᱞᱟᱹᱭ ᱞᱮᱠᱷᱟᱱ ᱱᱟᱦᱟᱜ ᱱᱚᱜᱼᱚ ᱱᱚᱝᱠᱟ ᱢᱤᱫ ᱥᱟᱶ ᱛᱮᱫᱚ ᱥᱟᱱᱟᱢ ᱟᱛᱳ ᱠᱚᱨᱮ ᱫᱚ ᱱᱚᱣᱟ ᱥᱚᱦᱨᱟᱭ ᱯᱚᱨᱚᱵᱽ ᱫᱚ ᱱᱟᱜ ᱵᱟᱝ ᱦᱳᱭᱳᱜ ᱠᱟᱱᱟ᱾ ᱵᱷᱤᱱᱟᱹ ᱵᱷᱤᱱᱟᱹ ᱟᱛᱳ ᱵᱷᱤᱱᱟᱹ ᱵᱷᱤᱱᱟᱹ ᱱᱚᱝᱠᱟ ᱱᱮᱰᱟ ᱜᱚᱴᱟ ᱠᱟᱛᱮᱫ ᱟᱛᱳ ᱦᱚᱲ ᱟᱛᱮᱜᱮ ᱟᱫᱚ ᱵᱷᱤᱱᱟᱹ ᱵᱷᱤᱱᱟᱹ ᱜᱮᱠᱚ ᱥᱚᱦᱨᱟᱭᱚᱜ ᱠᱟᱱᱟ ᱾ ᱟᱫᱚ ᱜᱚᱝᱠᱮ ᱟᱯᱮ ᱥᱮᱫ ᱫᱚ, ᱱᱚᱣᱟ ᱡᱟᱦᱟᱸ ᱟᱵᱚᱣᱟᱜ ᱥᱟᱱᱛᱟᱲ ᱥᱟᱶᱛᱟ ᱨᱮᱱᱟᱜ ᱢᱟᱨᱟᱝ ᱯᱚᱨᱚᱵᱽ ᱫᱚ, ᱢᱤᱫ ᱥᱟᱶᱛᱮ ᱥᱟᱱᱟᱢ ᱟᱛᱳ ᱠᱚ ᱦᱩᱭᱩ ᱜᱚᱜ ᱠᱟᱱᱟ ᱥᱮ ᱱᱚᱝᱠᱟᱜᱮ ᱟᱞᱮᱥᱮᱫ ᱞᱮᱠᱟᱜᱮ ᱱᱟᱦᱟᱜ ᱵᱷᱤᱱᱟᱹ ᱵᱷᱤᱱᱟᱹ ᱾
ᱦᱳᱭ ᱟᱫᱚ ᱱᱚᱣᱟ ᱫᱚ ᱥᱟᱹᱨᱤᱜᱮ ᱟᱹᱰᱤ ᱢᱟᱨᱟᱝ ᱢᱤᱫᱴᱮᱱ ᱠᱟᱛᱷᱚᱜ ᱜᱮᱭᱟ ᱡᱟᱦᱟᱸ ᱞᱮᱠᱟ ᱱᱚᱜᱼᱚᱭ ᱡᱮ ᱢᱮᱱ ᱠᱮᱜᱼᱟ ᱞᱟᱝ ᱾ ᱦᱟᱹᱛᱤ ᱞᱮᱠᱟᱱ ᱦᱟᱸ ᱯᱚᱨᱚᱵᱽ ᱛᱟᱵᱚᱱ, ᱟᱫᱚ ᱱᱚᱣᱟ ᱫᱚ ᱱᱟᱦᱟᱜ ᱥᱟᱹᱨᱤᱜᱮ ᱟ ᱱᱚᱜ ᱚᱭ ᱟᱵᱚ ᱜᱚᱴᱟ ᱫᱤᱥᱚᱢ ᱨᱮ, ᱢᱤᱫ ᱫᱷᱟᱣ ᱛᱮ ᱥᱟᱹᱨᱤᱜᱮ ᱧᱮᱞᱚᱜ ᱞᱮᱠᱟᱛᱮ ᱵᱟᱝ ᱦᱩᱭᱩᱜ ᱠᱟᱱ ᱜᱮᱭᱟ ᱟᱨ ᱱᱚᱣᱟ ᱫᱚ ᱡᱟᱦᱟᱸ ᱞᱮᱠᱟᱛᱮ ᱡᱟᱦᱟᱸ ᱞᱮᱠᱟ ᱵᱟᱰᱟᱭ ᱞᱮᱠᱟᱛᱮ ᱱᱚᱣᱟ ᱫᱚ, ᱟᱵᱩᱻ ᱥᱚᱦᱚᱨᱟᱭ ᱪᱟᱸᱫᱳ ᱨᱮᱜᱮ ᱾ ᱥᱚᱦᱚᱨᱟᱭ ᱨᱮᱱᱟᱜ ᱡᱟᱹᱨᱩᱲ ᱟᱫᱚ ᱱᱟᱦᱟᱜ ᱟᱯᱮ ᱫᱤᱥᱚᱢ ᱫᱚ ᱚᱠᱟ ᱪᱟᱸᱫᱳ ᱨᱮᱯᱮ ᱥᱚᱦᱚᱨᱟᱭᱚᱜ ᱠᱟᱱ ᱛᱟᱵᱚᱱᱟ?
ᱦᱳᱭ ᱜᱚᱝᱠᱮ᱾ ᱮᱠᱟᱞ ᱟᱹᱰᱤ ᱡᱚᱛᱷᱟᱛ ᱠᱩᱠᱞᱤ ᱦᱟᱸᱜ, ᱟᱫᱚ ᱜᱚᱢᱠᱮ ᱱᱚᱜᱼᱚ ᱱᱚᱝᱠᱟ ᱟᱵᱚ ᱢᱟ ᱟᱭᱢᱟ ᱴᱚᱴᱷᱟᱨᱮ ᱱᱚᱜ-ᱚ ᱱᱚᱝᱠᱟ ᱥᱟᱱᱛᱟᱲ ᱠᱚ ᱱᱟᱦᱟᱸᱜ ᱢᱮᱱᱟᱜ ᱵᱚᱱᱟ, ᱟᱫᱚ ᱞᱟᱹᱭᱟᱹᱧ ᱟᱞᱮ ᱥᱮᱫ ᱫᱚ ᱱᱟᱜ ᱠᱷᱟᱱ ᱛᱤᱱᱟᱹᱜ ᱴᱟ ᱴᱷᱤᱠ, ᱪᱮᱫᱟᱜ ᱥᱮ ᱵᱟᱝ ᱴᱷᱤᱠᱟ ᱱᱚᱜ-ᱚ ᱱᱚᱝᱠᱟ ᱥᱮᱫᱟᱭ ᱠᱷᱚᱱᱜᱮ ᱦᱳᱭᱛᱳ ᱱᱚᱝᱠᱟ ᱠᱚ ᱢᱟᱱᱟᱣ ᱟᱹᱜᱩ ᱟᱠᱟᱟᱜ ᱛᱟᱞᱮᱭᱟ ᱱᱟᱦᱟᱜ ᱱᱚᱜ-ᱚ ᱱᱚᱝᱠᱟ ᱟᱞᱮ ᱥᱮᱫ ᱫᱚ ᱚᱠᱚᱭ ᱠᱚᱫᱚ ᱯᱩᱥ ᱵᱚᱸᱜᱟ ᱨᱮᱠᱚ ᱥᱚᱦᱚᱨᱟᱭᱚᱜ ᱠᱟᱱᱟ ᱚᱠᱚᱭ ᱠᱚᱫᱚ ᱢᱟᱜᱽ ᱵᱚᱸᱜᱟ ᱨᱮᱦᱚᱸ ᱠᱚ ᱥᱚᱦᱚᱨᱟᱭᱚᱜ ᱠᱟᱱᱟ ᱱᱚᱜ-ᱚ ᱱᱚᱝᱠᱟ ᱠᱚ ᱥᱚᱦᱚᱨᱟᱭᱚᱜ ᱠᱟᱱᱟ ᱜᱚᱝ ᱠᱮ ᱟᱞᱮ ᱥᱮᱫ ᱫᱚ ᱟᱫᱚ ᱜᱚᱝᱠᱮ ᱛᱟᱦᱚᱞᱮ ᱟᱯᱮ ᱥᱮᱫ ᱫᱚ ᱚᱠᱟ ᱪᱟᱸ-ᱫᱚ ᱯᱮ ᱥᱚᱦᱚᱨᱟᱭᱚᱜ ᱠᱟᱱᱟ?
ᱦᱳᱭ ᱱᱚᱣᱟ ᱮᱠᱟᱞ ᱥᱟᱹᱨᱤ ᱠᱟᱱ ᱜᱮᱭᱟ ᱡᱟᱦᱟᱸᱞᱮᱠᱟ ᱱᱚᱜ-ᱚᱭ ᱮ ᱟᱵᱚᱣᱟᱜ ᱞᱮᱠᱷᱟ ᱨᱮᱜᱮ ᱢᱮᱱᱟᱜ-ᱟ ᱱᱟᱦᱟᱜ ᱡᱟᱦᱟᱸᱞᱮᱠᱟ ᱥᱚᱨᱦᱟᱭ ᱪᱟᱸᱫ ᱢᱮᱱᱠᱷᱟᱱ ᱥᱚᱨᱦᱟᱭ ᱪᱟᱸᱫᱚ ᱨᱮᱫᱚ ᱱᱟᱦᱟᱜ ᱟᱹᱰᱤ ᱠᱚᱢ ᱦᱚᱲᱜᱮ ᱵᱚᱱ ᱥᱚᱨᱦᱟᱭᱚᱜ ᱠᱟᱱᱟ᱾ ᱟᱨ ᱚᱱᱟ ᱞᱮᱠᱟ ᱛᱮᱜᱮ ᱟᱞᱮ ᱫᱤᱥᱚᱢ ᱦᱚᱸ ᱱᱟᱦᱟᱜ ᱯᱟᱹᱦᱤᱞ ᱫᱚ ᱚ ᱱᱚᱜ-ᱚᱭ ᱯᱳᱥ ᱯᱩᱥ ᱵᱚᱸᱜᱟ ᱨᱮᱞᱮ ᱥᱚᱨᱦᱟᱭᱚᱜ ᱠᱟᱱ ᱛᱟᱦᱮᱱᱟ ᱾ ᱢᱮᱱᱠᱷᱟᱱ ᱱᱤᱛᱚᱜ ᱫᱚ ᱱᱟᱦᱟᱜ ᱡᱟᱦᱟᱸ ᱞᱮᱠᱟ ᱵᱟᱰᱟᱭᱚᱜ ᱠᱟᱱᱟ, ᱟᱨ ᱟᱵᱚ ᱢᱤᱫᱚᱜ ᱛᱮᱜᱮ ᱡᱟᱹᱨᱩᱲ ᱵᱚᱱ ᱠᱟᱱᱟ ᱚᱱᱟᱞ ᱞᱮᱠᱟᱛᱮ ᱥᱚᱨᱦᱟᱭ ᱪᱟᱸᱫᱚ ᱨᱮᱜᱮ ᱱᱟᱦᱟᱜ ᱞᱮ ᱥᱚᱨᱦᱟᱭᱚᱜ ᱠᱟᱱ ᱛᱟᱵᱚᱱᱟ ᱾ ᱟᱫᱚ ᱡᱟᱦᱟ ᱞᱮᱠᱟ ᱱᱚᱛᱮ ᱦᱚᱸ ᱱᱟᱜ ᱥᱟᱱᱟᱢ ᱦᱚᱲ ᱫᱚ ᱵᱟᱝᱞᱮ ᱥᱚᱨᱦᱟᱭᱚᱜ ᱠᱟᱱ ᱜᱮᱭᱟ᱾ ᱚ ᱮᱱᱦᱚᱸ ᱰᱷᱮᱨ ᱦᱚᱲ ᱫᱚ ᱥᱚᱨᱦᱟᱭ ᱪᱟᱸᱫᱳ ᱨᱮᱜᱮᱞᱮ ᱥᱚᱨᱦᱟᱭᱚᱜ ᱠᱟᱱ ᱛᱟᱵᱚᱱᱟ ᱾ ᱟᱫᱚ ᱜᱚᱝᱠᱮ ᱮᱠ ᱪᱮᱫ ᱞᱮᱠᱟ ᱟᱢ ᱥᱮᱫ ᱠᱷᱚᱱ ᱢᱮᱱ ᱜᱟᱱᱚᱜ ᱠᱟᱱᱟ ᱡᱮ ᱟᱵᱚ ᱢᱤᱫ ᱫᱤᱱ ᱛᱮᱜᱮ ᱥᱚᱨᱦᱟᱭᱚᱜ ᱨᱮᱱᱟᱜ ᱡᱟᱹᱨᱩᱲ ᱥᱮ ᱥᱚᱨᱦᱟᱭ ᱪᱟᱸᱫᱳ ᱨᱮᱱᱟᱜ ᱜᱮ ᱥᱚᱨᱦᱟᱭᱚᱜ ᱨᱮᱱᱟᱜ ᱫᱚ ᱡᱟᱹᱨᱩᱲ ᱠᱟᱱ ᱛᱟᱵᱚᱱᱟ ᱞᱟᱹᱭ ᱛᱟᱞᱟᱝ ᱢᱮ ᱠᱟᱹᱴᱤᱡ?
ᱟᱪᱪᱷᱟ ᱦᱳᱭ ᱜᱚᱝᱠᱮ ᱮᱠᱟᱞ ᱟᱹᱰᱤ ᱥᱟᱨᱦᱟᱣ ᱱᱚᱜ-ᱚ ᱱᱚᱣᱟ ᱠᱩᱠᱞᱤ ᱤᱧ ᱴᱷᱮᱱ ᱱᱟᱦᱟᱜ ᱫᱚᱦᱚ ᱵᱟᱦᱟ ᱥᱚᱦᱚᱨᱟᱭ ᱯᱚᱨᱚᱵᱽ
ᱦᱳᱭ ᱜᱚᱝᱠᱮ ᱟᱪᱪᱷᱟ ᱨᱚᱲ ᱱᱟᱜ ᱠᱟᱹᱴᱤᱡ ᱫᱷᱟᱨᱟ ᱟᱸᱡᱚᱢᱚᱜ ᱠᱟᱱ ᱛᱟᱞᱟᱝ-ᱟ ᱾
ᱳᱭ ᱜᱚᱝᱠᱮ ᱱᱤᱛᱳᱜ?
ᱦᱮᱸ ᱱᱤᱛ ᱫᱚ ᱮᱠᱫᱚᱢ ᱴᱷᱤᱠ ᱟᱸᱡᱚᱢᱚᱜ ᱠᱟᱱᱟ
ᱦᱳᱭ ᱜᱚᱝᱠᱮ ᱟᱵᱚ ᱢᱟ ᱱᱟᱦᱟᱜ ᱱᱚᱜ-ᱚ ᱱᱚᱝᱠᱟ ᱥᱚᱨᱚᱦᱦᱟᱭ ᱨᱮᱢᱟ ᱱᱚᱝᱠᱟ ᱫᱟᱹᱭ ᱛᱮ ᱱᱚᱝᱠᱟ ᱱᱟᱜ ᱦᱟᱛᱚᱢ ᱛᱟᱠᱚ ᱱᱟᱦᱟᱜ ᱵᱚᱱ ᱱᱮᱶᱛᱟ ᱠᱚᱣᱟ ᱦᱮᱸᱥᱮ
ᱦᱳᱭ
ᱫᱚ ᱱᱚᱜ-ᱚ ᱱᱚᱝᱠᱟ ᱜᱤ ᱢᱤᱫ ᱥᱟᱶᱛᱮ ᱱᱟᱦᱟᱜ ᱵᱚᱱ ᱥᱚᱦᱨᱟᱭᱚᱜ ᱠᱟᱱ ᱛᱟᱦᱮᱱ ᱠᱷᱟᱱ ᱫᱚ ᱤᱧᱤᱧ ᱢᱚᱱᱮᱭᱮᱫᱟ ᱟᱸᱜ ᱡᱟᱹᱱᱤᱡ ᱱᱩᱠᱩ ᱠᱚ ᱯᱮᱲᱟ ᱠᱚ ᱵᱟᱝᱠᱚ ᱥᱮᱴᱮᱨ ᱫᱟᱲᱮᱭᱟᱜ ᱠᱟᱱ ᱛᱟᱦᱮᱱᱟ ᱩᱱ ᱚᱠᱛᱚ ᱨᱮᱱᱟᱜ ᱠᱟᱛᱷᱟ ᱞᱮᱠᱟᱛᱮ ᱚᱱᱟ ᱛᱮᱜᱮ ᱦᱳᱭᱛᱳ ᱵᱟᱝ ᱫᱚ ᱵᱷᱤᱱᱟᱹ ᱵᱷᱤᱱᱟᱹ ᱠᱚ ᱥᱚᱨᱦᱟᱭᱚᱜ? ᱠᱟᱱ ᱛᱟᱦᱮᱱᱚᱜ ᱵᱷᱤᱱᱟᱹ ᱵᱷᱤᱱᱟᱹ ᱟᱛᱳ ᱥᱮ ᱟᱨ ᱱᱤᱛᱚᱜ ᱫᱚ ᱱᱟᱦᱟᱜ ᱧᱮᱞᱚᱜ ᱠᱟᱱᱟ ᱱᱚᱜ-ᱚ ᱱᱚᱝᱠᱟ ᱟᱵᱚ ᱟᱭᱢᱟ ᱞᱮᱠᱟᱱ ᱥᱚᱨᱠᱟᱨ ᱴᱷᱮᱱ ᱠᱷᱚᱱ ᱦᱚᱸ ᱟᱵᱫᱟᱨ ᱱᱟᱦᱟᱜ ᱵᱚᱱ ᱠᱷᱚᱡᱚᱜᱚᱜ ᱠᱟᱱᱟ ᱟᱫᱚ ᱚᱱᱟᱛᱮ ᱥᱟᱱᱟᱢ ᱠᱚᱜᱮ ᱨᱤᱠᱟᱹᱭ ᱦᱩᱭᱩᱜ ᱠᱟᱱᱟ ᱡᱮ ᱢᱤᱫ ᱥᱟᱶᱛᱮ ᱱᱚᱣᱟ ᱥᱚᱦᱨᱟᱭ ᱯᱚᱨᱚᱵᱽ ᱫᱚ ᱱᱟᱦᱜ ᱵᱚᱱ ᱢᱟᱱᱟᱣ ᱛᱟᱵᱚᱱ ᱟᱫᱚ ᱜᱚᱝᱠᱮ ᱟᱞᱮ ᱥᱮᱫ ᱢᱟ ᱱᱚᱜ-ᱚ ᱱᱚᱝᱠᱟ ᱦᱩᱭᱩᱜᱚᱜ ᱠᱟᱱᱟ ᱟᱫᱚ ᱜᱚᱝᱠᱮ ᱟᱯᱮ ᱥᱮᱫ ᱫᱚ ᱛᱟᱦᱚᱞᱮ ᱢᱤᱫ ᱥᱟᱶ ᱛᱮᱜᱮ ᱦᱩᱭᱩᱜᱚᱜ ᱠᱟᱱᱟ ᱥᱮ ᱪᱮᱫ ᱜᱚᱝᱠᱮ?
ᱦᱳᱭ ᱮᱠᱟᱞ ᱱᱚᱣᱟ ᱫᱚ ᱥᱟᱹᱨᱤ ᱠᱟᱱᱟ ᱡᱟᱦᱟᱸ ᱞᱮᱠᱟ ᱮᱸ ᱢᱤᱫ ᱫᱷᱟᱣ ᱨᱮᱜᱤ ᱮᱸ ᱦᱩᱭᱩᱜ ᱨᱮᱱᱟᱜ ᱫᱚ ᱡᱟᱹᱨᱩᱲ ᱠᱟᱱᱟ᱾ ᱢᱮᱱᱠᱷᱟᱱ ᱟᱞᱮ ᱫᱤᱥᱚᱢ ᱦᱚᱸ ᱱᱟᱦᱟᱜ ᱡᱟᱦᱟᱸ ᱞᱮᱠᱟᱧ ᱞᱟᱹᱭ ᱠᱮᱜ-ᱟ ᱥᱚᱨᱦᱟᱭ ᱪᱟᱸᱫᱳ ᱨᱮᱜᱮ ᱰᱷᱮᱨ ᱫᱚᱞᱮ ᱥᱚᱨᱦᱟᱭᱚᱜ ᱠᱟᱱᱟ ᱱᱟᱦᱟᱜ᱾ ᱟᱨ ᱛᱷᱚᱲᱟ ᱦᱚᱲ ᱫᱚ ᱱᱟᱦᱟᱜ ᱚᱱᱟ ᱯᱳᱥ ᱨᱮᱜᱮ ᱠᱚ ᱥᱚᱨᱦᱟᱭᱚᱜ ᱠᱟᱱᱟ᱾ ᱟᱫᱚ ᱜᱚᱝᱠᱮ ᱱᱟᱦᱟᱜ ᱟᱪᱪᱷᱟ ᱟᱯᱮ ᱥᱮᱫ ᱫᱚ ᱥᱚᱨᱦᱟᱭ ᱫᱚ ᱛᱤᱱᱟᱹᱜ ᱢᱟᱦᱟ ᱯᱮ ᱢᱟᱱᱟᱣᱮᱫ ᱠᱟᱱ?
ᱦᱳᱭ ᱜᱚᱝᱠᱮ, ᱟᱹᱰᱤ ᱡᱚᱛᱷᱟᱛ ᱠᱩᱠᱞᱤ ᱱᱟᱦᱟᱜ ᱮᱢ ᱠᱩᱞᱤ ᱠᱟᱣᱫᱤᱧᱟ᱾ ᱟᱫᱚ ᱜᱚᱝᱠᱮ ᱟᱞᱮ ᱥᱮᱫ ᱫᱚ ᱥᱚᱦᱚᱨᱟᱭ ᱫᱚ ᱱᱟᱦᱟᱜ ᱮᱸᱻ ᱢᱚᱬᱮ ᱢᱟᱦᱟ ᱜᱮᱞᱮ ᱢᱟᱱᱟᱣᱫᱟ᱾ ᱟᱨ ᱚᱱᱟ ᱠᱚ ᱢᱚᱬᱮ ᱢᱟᱦᱟ ᱨᱮᱱᱟᱜ ᱧᱩᱛᱩᱢ ᱫᱚ ᱱᱟᱦᱟᱜ ᱦᱩᱭᱩᱜ ᱠᱟᱱᱟ, ᱯᱩᱭᱞᱩ ᱦᱤᱞᱳᱜ ᱫᱚᱞᱮ ᱩᱢᱩᱜᱼᱟ, ᱟᱨ ᱤᱱᱟᱹ ᱫᱚᱥᱟᱨ ᱫᱤᱱ ᱦᱤᱞᱳᱜ ᱫᱚ ᱱᱟᱦᱟᱜ ᱞᱮ ᱵᱚᱸᱜᱟᱱᱟ, ᱟᱨ ᱛᱮᱥᱟᱨ ᱫᱤᱱ ᱫᱚ ᱱᱟᱦᱟᱜ ᱞᱮ ᱫᱟᱠᱟᱭᱟ, ᱟᱨ ᱤᱱᱟᱹ ᱛᱮᱥᱟᱨ ᱫᱤᱱ ᱫᱚ ᱱᱟᱦᱟᱜ ᱮᱸ ᱠᱷᱩᱱᱴᱟᱹᱣᱟᱞᱮ, ᱤᱱᱟᱹ ᱯᱚᱨᱮᱨ ᱫᱤᱱ ᱫᱚ ᱦᱟᱹᱠᱩ ᱠᱟᱴᱠᱚᱢ ᱱᱟᱦᱟᱜ ᱜᱚᱝᱠᱮ ᱾ ᱟᱨ ᱜᱚᱝᱠᱮ ᱛᱟᱦᱚᱞᱮ ᱟᱯᱮ ᱥᱮᱫ ᱫᱚ ᱛᱤᱱᱟᱹᱜ ᱫᱤᱱ ᱱᱟᱦᱟᱜ ᱯᱮ ᱥᱚᱦᱚᱨᱟᱭᱚᱜ ᱠᱟᱱᱟ?
ᱦᱳᱭ, ᱟᱫᱚ ᱱᱚᱣᱟ ᱫᱚ ᱥᱟᱹᱨᱤ ᱠᱟᱱ ᱜᱮᱭᱟ ᱡᱟᱦᱟᱸ ᱞᱮᱠᱟ ᱟᱨ ᱱᱚᱛᱮ ᱢᱟ ᱱᱟᱦᱟᱜ ᱮᱸ ᱴᱚᱴᱷᱟ ᱠᱤᱭᱟᱹ ᱡᱟᱹᱱᱤᱡ ᱮᱸᱻ ᱢᱟᱦᱟ ᱠᱚ ᱛᱷᱚᱲᱟ ᱡᱩᱫᱟᱹ ᱧᱚᱜ ᱵᱚᱱ ᱢᱮᱱᱟ ᱡᱟᱦᱟᱸ ᱞᱮᱠᱟ ᱱᱚᱛᱮ ᱫᱚ ᱢᱚᱬᱮ ᱢᱟᱦᱟ ᱜᱮᱞᱮ ᱢᱮᱱᱟ᱾ ᱢᱮᱱᱠᱷᱟᱱ ᱱᱚᱛᱮ ᱫᱚ ᱡᱟᱦᱟᱸ ᱞᱮᱠᱟ ᱵᱚᱱ ᱢᱮᱛᱟᱜ ᱠᱟᱱᱟ, ᱟᱸᱻ ᱯᱟᱹᱦᱤᱞ ᱢᱟᱦᱟ ᱫᱚ ᱩᱢ ᱢᱟᱦᱟ, ᱫᱚᱥᱟᱨ ᱢᱟᱦᱟ ᱫᱚ ᱵᱚᱸᱜᱟᱜ ᱢᱟᱦᱟ ᱥᱮ ᱫᱟᱠᱟᱭ ᱢᱟᱦᱟ, ᱤᱱᱟᱹ ᱠᱟᱛᱮᱫ ᱫᱚ ᱠᱷᱩᱱᱴᱟᱹᱣ ᱢᱟᱦᱟᱞᱮ ᱢᱮᱛᱟᱜ ᱠᱟᱱᱟ, ᱤᱱᱟᱹ ᱠᱟᱛᱮᱫ ᱫᱚ ᱡᱟᱞᱮ, ᱤᱱᱟᱹ ᱠᱟᱛᱮᱫ ᱫᱚ ᱟᱸᱻ ᱦᱟᱹᱠᱩ ᱠᱟᱴᱠᱚᱢ ᱵᱟᱠᱷᱟᱱ ᱫᱚ ᱵᱟᱥᱠᱮ ᱞᱮ ᱢᱮᱛᱟᱜ ᱠᱟᱱᱟ ᱱᱟᱦᱟᱜ ᱱᱚᱛᱮ ᱫᱚ᱾ ᱦᱚᱸᱜ ᱚᱝᱠᱟᱱᱟᱜ ᱜᱚᱝᱠᱮ ᱱᱚᱛᱮ᱾
ᱟᱪᱪᱷᱟ ᱜᱚᱝᱠᱮ ᱦᱳᱭ ᱟᱫᱚ ᱡᱟᱦᱟᱸ ᱞᱮᱠᱟ ᱟᱵᱚ ᱨᱮᱱ ᱛᱚ ᱟᱹᱜᱤᱞ ᱦᱟᱯᱲᱟᱢ ᱠᱚᱫᱚ ᱱᱟᱦᱟᱜ ᱡᱟᱹᱱᱤᱡ ᱠᱷᱟᱱ ᱢᱤᱫ ᱥᱟᱶ ᱛᱮᱜᱮ ᱱᱚᱣᱟ ᱠᱚ ᱯᱚᱨᱚᱵᱽ ᱠᱚᱫᱚ ᱛᱟᱦᱮᱸ ᱠᱟᱱ ᱛᱟᱠᱚ ᱜᱮᱭᱟ ᱟᱫᱚ ᱦᱚᱭᱛᱳ ᱟᱭᱢᱟ ᱞᱮᱠᱟᱱ ᱠᱟᱨᱚᱱ ᱠᱷᱟᱹᱛᱤᱨ ᱛᱮ ᱱᱚᱜᱼᱚ ᱱᱚᱝᱠᱟ ᱟᱭᱢᱟ ᱡᱟᱭᱜᱟ ᱨᱮᱠᱚ ᱦᱟᱹᱴᱤᱧ ᱵᱟᱲᱟᱣ ᱠᱟᱱ ᱛᱟᱵᱚᱱᱟ ᱦᱮᱸ ᱥᱮ ᱟᱫᱚ ᱚᱱᱟ ᱠᱷᱟᱹᱛᱤᱨ ᱛᱮ ᱤᱧᱤᱧ ᱢᱚᱱᱮᱭᱟ ᱡᱟᱹᱱᱤᱡ ᱱᱚᱣᱟ ᱠᱚᱫᱚ ᱚᱠᱟ ᱠᱚᱨᱮ ᱪᱚ ᱮ ᱡᱟᱹᱱᱤᱡ ᱠᱷᱟᱱ ᱦᱤᱲᱤᱡ ᱵᱟᱲᱟᱣ ᱟᱠᱟᱱ ᱜᱮᱭᱟ ᱦᱮᱸ ᱥᱮ ᱜᱚᱝᱠᱮ᱾
ᱮᱠᱟᱞ ᱥᱟᱹᱨᱤ ᱠᱟᱱ ᱜᱮᱭᱟ ᱟᱫᱚ ᱜᱚᱝᱠᱮ ᱱᱟᱦᱟᱜ ᱡᱟᱦᱟᱸ ᱞᱮᱠᱟ ᱩᱢ ᱢᱟᱦᱟ ᱦᱤᱞᱟᱹᱜ ᱟᱨ ᱫᱟᱠᱟᱭ ᱢᱟᱦᱟ ᱦᱤᱞᱟᱹᱜ ᱠ, ᱟᱨ ᱠᱷᱩᱱᱴᱟᱹᱣ ᱢᱟᱦᱟ ᱦᱤᱞᱟᱹᱜ, ᱡᱮ ᱞᱮᱠᱟ ᱠᱷᱩᱱᱴᱟᱹᱣ ᱢᱟᱦᱟ ᱟᱸ ᱫᱟᱠᱟᱭ ᱢᱟᱦᱟ ᱦᱤᱞᱳᱜ ᱫᱚ ᱚᱲᱟᱜ ᱨᱮ ᱟᱞᱮ ᱫᱤᱥᱚᱢ ᱨᱮᱫᱚ ᱱᱟᱦᱟᱜ ᱞᱮ ᱮᱱ ᱦᱤᱞᱳᱜ ᱫᱚᱞᱮ ᱵᱚᱸᱜᱟ ᱵᱩᱨᱩᱜᱼᱟ᱾ ᱟᱨ ᱠᱷᱩᱱᱴᱟᱹᱣ ᱢᱟᱦᱟ ᱦᱤᱞᱳᱜ ᱫᱚ ᱟᱞᱮ ᱫᱤᱥᱚᱢ ᱫᱚ ᱱᱟᱦᱟᱜ ᱜᱟᱹᱭ ᱠᱟᱰᱟᱞᱮ ᱠᱷᱩᱱᱴᱟᱹᱣ ᱠᱚᱣᱟ, ᱟᱨ ᱡᱟᱞᱤ ᱢᱟᱦᱟ ᱦᱤᱞᱳᱜ ᱫᱚ ᱟᱞᱮ ᱫᱚ ᱨᱟᱥᱤ ᱟᱹᱛᱩ ᱞᱮ ᱡᱟᱞᱤᱭᱟ᱾ ᱮᱸ ᱱᱚᱜ-ᱚ ᱚᱝᱠᱟ ᱱᱟᱦᱟᱜ ᱜᱚᱝᱠᱮ ᱟᱞᱮ ᱥᱮᱫ ᱫᱚᱞᱮ ᱮᱸ ᱥᱚᱨᱦᱟᱭᱚᱜ ᱠᱟᱱ ᱛᱟᱵᱚᱱᱟ᱾ ᱟᱫᱚ ᱟᱯᱮ ᱥᱮᱫ ᱜᱚᱝᱠᱮ ᱦᱟᱜ ᱪᱮᱫ ᱞᱮᱠᱟ?
ᱚ ᱦᱳᱭ ᱜᱚᱢᱠᱮ ᱟᱢ ᱡᱟᱦᱟᱸ ᱞᱮᱠᱟᱢ ᱞᱟᱹᱭ ᱠᱮᱫᱟ, ᱮᱠᱟᱞ ᱟᱞᱮ ᱥᱮᱫ ᱦᱚᱸ ᱚᱱᱠᱟ ᱜᱮ ᱦᱩᱭᱩᱜᱚᱜ ᱠᱟᱱᱟ᱾ ᱡᱟᱦᱟᱸ ᱵᱚᱸᱜᱟ ᱢᱟᱦᱟ ᱦᱤᱞᱳᱜ ᱫᱚ ᱟᱞᱮ ᱫᱚ ᱩᱱ ᱦᱤᱞᱳᱜ ᱫᱚ ᱱᱚᱝᱠᱟ ᱜᱚᱴ ᱴᱟᱺᱰᱤ ᱨᱮ ᱱᱟᱦᱟᱜ ᱞᱮ ᱵᱚᱸᱜᱟᱱᱟ ᱟᱫᱚ ᱱᱚᱣᱟ ᱜᱚᱴ ᱴᱟᱺᱰᱤ ᱫᱚ ᱱᱟᱦᱟᱜ ᱚᱱᱠᱟ ᱵᱟᱹᱫᱽ ᱥᱮᱫ ᱨᱮᱜᱮ ᱱᱟᱦᱟᱜ ᱞᱮ ᱱᱚᱣᱟ ᱵᱚᱸᱜᱟ ᱴᱷᱟᱶ ᱫᱚ ᱱᱟᱦᱟᱜ ᱞᱮ ᱵᱮᱱᱟᱣ ᱜᱮᱭᱟ᱾ ᱟᱫᱚ ᱚᱱᱛᱮ ᱠᱷᱚᱱ ᱜᱮ ᱱᱟᱦᱟᱜ ᱵᱟᱹᱭᱦᱟᱹᱲ ᱥᱮᱫ ᱠᱷᱚᱱ ᱜᱮ ᱱᱚᱣᱟ ᱥᱚᱦᱨᱟᱭ ᱯᱚᱨᱚᱵᱽ ᱫᱚ ᱱᱟᱦᱟᱜ ᱟᱫᱚ ᱟᱹᱛᱩ ᱛᱮᱞᱮ ᱟᱹᱜᱩᱭᱟ ᱱᱟᱦᱟᱜ ᱜᱚᱢᱠᱮ ᱟᱞᱮ ᱥᱮᱱ ᱫᱚ᱾ ᱟᱨ ᱱᱚᱜᱼᱚ ᱱᱚᱝᱠᱟ ᱫᱟᱠᱟᱭ ᱦᱤᱞᱳᱜ ᱫᱚ ᱱᱟᱦᱟᱜ ᱚᱲᱟᱜ ᱚᱲᱟᱜ ᱠᱚᱨᱮᱱ ᱥᱟᱱᱟᱢ ᱱᱩᱠᱩ ᱦᱟᱯᱲᱟᱢ ᱵᱚᱸᱜᱟ ᱠᱚᱞᱮ ᱵᱚᱸᱜᱟᱼᱵᱩᱨᱩ ᱟᱠᱚᱣᱟ, ᱟᱨ ᱤᱱᱟᱹ ᱯᱚᱨᱮ ᱫᱚ ᱱᱟᱦᱟᱜ ᱱᱚᱝᱠᱟᱼᱟ ᱠᱷᱩᱱᱴᱟᱹᱣ ᱦᱤᱞᱳᱜ ᱫᱚ ᱡᱟᱦᱟᱸ ᱟᱵᱚᱨᱮᱱ ᱱᱩᱠᱩ ᱰᱟᱝᱨᱟ ᱠᱚ ᱥᱮ ᱜᱟᱹᱭ ᱠᱚ ᱢᱮᱱᱟᱜ ᱠᱚᱣᱟ ᱱᱩᱠᱩ ᱥᱩᱱᱩᱢ ᱠᱚ ᱚᱡᱚᱜ ᱵᱟᱲᱟ ᱠᱟᱛᱮᱫ ᱱᱩᱠᱩ ᱦᱚᱸ ᱫᱮᱵᱟ ᱥᱮᱵᱟ ᱵᱟᱲᱟ ᱠᱟᱛᱮᱫ ᱥᱮ ᱢᱟᱱᱚᱛ ᱵᱟᱲᱟ ᱠᱟᱛᱮᱫ, ᱱᱟᱦᱟᱜ ᱟᱫᱚ ᱱᱚᱜᱼᱚ ᱱᱚᱝᱠᱟ ᱠᱷᱩᱱᱴᱟᱹᱣ ᱠᱚᱣᱟᱞᱮ ᱱᱟᱦᱟᱜ ᱰᱟᱝᱨᱟ᱾
ᱟᱨ ᱱᱚᱝᱠᱟ ᱜᱟᱹᱭ ᱡᱟᱜᱟᱣ ᱠᱚᱲᱟ ᱠᱚ ᱦᱟᱸᱜ ᱟᱫᱚ ᱠᱚ ᱦᱤᱡᱩᱜᱼᱟ, ᱱᱩᱠᱩ ᱦᱚᱸ ᱱᱚᱝᱠᱟ ᱠᱚ ᱨᱟᱹᱥᱠᱟᱹᱜᱼᱟ ᱱᱩᱠᱩ ᱰᱟᱝᱨᱟ ᱱᱟᱦᱟᱜ ᱞᱮ ᱛᱚᱞ ᱠᱟᱭᱟ ᱟᱫᱚ ᱜᱚᱢᱠᱮ ᱱᱚᱰᱮ ᱜᱮ ᱱᱟᱦᱱᱟᱜ ᱟᱨ ᱢᱤᱫᱴᱟᱱ ᱠᱩᱠᱞᱤ ᱱᱟᱦᱟᱜ ᱤᱧ ᱵᱮᱱᱟᱣᱫᱟ᱾ ᱜᱚᱢᱠᱮ ᱡᱟᱦᱟᱸ ᱞᱮᱠᱟ ᱤᱧᱤᱧ ᱟᱸᱡᱚᱢ ᱟᱠᱟᱫᱟ ᱱᱩᱠᱩ ᱦᱟᱲᱟᱢᱵᱟ ᱛᱟᱠᱚ ᱴᱷᱮᱱ ᱠᱷᱚᱱ ᱞᱟᱦᱟ ᱛᱮᱫᱚ ᱵᱟᱝᱢᱟ ᱱᱩᱠᱩ ᱠᱷᱩᱱᱴᱟᱹᱣ ᱰᱟᱝᱨᱟ ᱫᱚ ᱱᱟᱦᱟᱜ ᱞᱟᱹᱛᱤ ᱥᱩᱛᱟᱹᱢ ᱛᱮᱠᱚ ᱛᱚᱞᱮᱜ ᱠᱚ ᱛᱟᱦᱮᱱᱟ ᱜᱚᱢᱠᱮ ᱱᱚᱣᱟ ᱠᱟᱛᱷᱟ ᱛᱤᱱᱟᱜ ᱴᱟ ᱥᱟᱹᱨᱤ ᱜᱮᱭᱟ ᱜᱚᱢᱠᱮ ᱟᱢᱮᱢ ᱟᱸᱡᱚᱢ ᱵᱟᱲᱟᱣ ᱟᱠᱟᱫᱟ?
ᱦᱳᱭ ᱮᱠᱟᱞ ᱠᱩᱠᱞᱤ ᱫᱚ ᱥᱟᱹᱨᱤ ᱜᱮᱭᱟ, ᱡᱟᱦᱟᱸᱞᱮᱠᱟ ᱱᱚᱜᱼᱚᱭ ᱡᱮ ᱟᱵᱚᱨᱮᱱ ᱥᱮᱫᱟᱭ ᱱᱟᱦᱟᱜ ᱦᱟᱲᱟᱢ ᱦᱟᱯᱲᱟᱢ ᱠᱚᱫᱚ ᱟᱹᱰᱤ ᱢᱟᱨᱟᱝ ᱢᱤᱫᱴᱮᱱ ᱚᱱᱠᱟ ᱫᱷᱚᱨᱚᱢ ᱠᱚ ᱠᱟᱹᱢᱤᱭᱮᱫ ᱛᱟᱦᱮᱱᱟ᱾ ᱟᱨ ᱚᱱᱟ ᱞᱮᱠᱟ ᱛᱮᱜᱮ ᱱᱚᱜᱼᱚᱭ ᱮᱸ ᱟᱵᱚᱨᱮᱱ ᱡᱟᱦᱟᱸ ᱫᱚ ᱜᱟᱭ ᱠᱟᱰᱟ ᱱᱟᱦᱟᱜ ᱠᱷᱩᱱᱴᱟᱹᱣ ᱢᱟᱦᱟ ᱦᱤᱞᱳᱜ ᱫᱚ ᱥᱟᱹᱨᱤ ᱜᱮ ᱞᱟᱹᱭ ᱟᱹᱜᱩ ᱞᱮᱠᱟᱛᱮ ᱥᱮ ᱵᱤᱱᱛᱤ ᱵᱟᱠᱷᱮᱬ ᱛᱮ ᱟᱸᱡᱚᱢ ᱞᱮᱠᱟᱛᱮ ᱩᱱᱠᱩ ᱫᱚ ᱮᱱᱦᱤᱞᱳᱜ ᱫᱚ ᱱᱟᱦᱟᱜ ᱞᱟᱹᱛᱤ ᱥᱩᱛᱟᱹᱢ ᱛᱮ ᱵᱚᱞᱮ ᱠᱚ ᱠᱷᱩᱱᱴᱟᱹᱣᱮᱫ ᱠᱚ ᱛᱟᱦᱮᱱᱟ, ᱟᱨᱠᱚ ᱰᱟᱱᱴᱟᱣᱮᱫ ᱠᱚ ᱛᱟᱦᱮᱱᱟ, ᱥᱮᱠᱚ ᱪᱟᱨᱦᱟᱣ ᱮᱫ ᱠᱚ ᱛᱟᱦᱮᱱᱟ᱾ ᱢᱮᱱᱠᱷᱟᱱ ᱱᱮᱭᱮᱛᱮᱜ ᱡᱩᱜᱽ ᱨᱮ ᱱᱟᱦᱟᱜ ᱚᱱᱠᱟ ᱵᱟᱝ ᱧᱮᱞ ᱟᱠᱟᱱᱟ ᱥᱮ ᱵᱟᱝ ᱵᱟᱰᱟᱭᱚᱜ ᱠᱟᱱᱟ᱾ ᱟᱫᱚ ᱦᱚᱜᱼᱱᱟ ᱜᱮ ᱱᱟᱦᱟᱜ ᱟᱸ ᱛᱤᱱᱟᱹᱜ ᱟᱫ ᱛᱤᱱᱟᱹᱜ ᱥᱟᱹᱨᱤᱭᱟ ᱥᱮ ᱵᱟᱝ ᱥᱟᱹᱨᱤᱭᱟ ᱢᱮᱱᱠᱷᱟᱱ ᱡᱟᱦᱟᱸ ᱞᱮᱠᱟ ᱞᱟᱹᱭ ᱟᱸᱡᱚᱢ ᱞᱮᱠᱟ ᱛᱮᱫᱚ ᱱᱟᱦᱟᱜ ᱮ ᱞᱟᱛᱤ ᱥᱩᱛᱟᱹᱢ ᱛᱤᱜᱩ ᱜᱮ ᱱᱟᱦᱟᱜ ᱠᱩ ᱛᱚᱞᱮᱫ ᱠᱚ ᱛᱟᱦᱮᱱᱟ ᱱᱚᱜ ᱱᱚᱝ ᱠᱟᱜ ᱤᱧ ᱫᱩᱧ ᱵᱟᱰᱟᱭ ᱛᱟᱞᱟᱝ ᱟ᱾
ᱦᱮᱸ ᱜᱚᱢᱠᱮ ᱮᱠᱟᱞ ᱟᱹᱰᱤ ᱡᱚᱛᱷᱟᱛ ᱤᱧᱦᱚᱸ ᱱᱚᱝᱠᱟ ᱜᱮ ᱱᱟᱦᱟᱜ ᱡᱟᱦᱟᱸᱭ ᱠᱚ ᱯᱩᱨᱩᱫᱷᱩᱞ ᱠᱚ ᱛᱟᱦᱮᱸᱠᱟᱱᱟ ᱱᱩᱠᱩ ᱠᱚᱴᱷᱮᱱ ᱢᱟ ᱦᱟᱜ ᱱᱚᱝᱠᱟ ᱜᱤᱧ ᱟᱸᱡᱚᱢ ᱟᱜᱩ ᱠᱟᱫᱟ ᱵᱟᱝᱢᱟ ᱞᱟᱦᱟ ᱛᱮᱫᱚ ᱱᱚᱝᱠᱟ ᱰᱟᱝᱨᱟ ᱪᱟᱨᱦᱟᱣ ᱥᱚᱢᱚᱭ ᱫᱚ, ᱱᱮᱛ ᱱᱮᱛᱟᱨ ᱢᱟ ᱡᱟᱦᱟᱸ ᱞᱮᱠᱟ ᱧᱮᱞᱚᱜ ᱠᱟᱱᱟ ᱢᱟᱨᱟᱝ ᱢᱟᱨᱟᱝ ᱠᱷᱩᱱᱴᱤ ᱨᱮ ᱠᱮᱴᱮᱡ ᱠᱮᱴᱮᱡ ᱵᱟᱵᱮᱨ ᱛᱮᱠᱚ ᱛᱚᱞᱮᱫ ᱠᱚᱣᱟ ᱦᱮᱸ ᱥᱮ ᱜᱚᱝᱠᱮ? ᱟᱫᱚ ᱩᱱᱫᱚ ᱱᱟᱦᱟᱜ ᱵᱟᱝᱢᱟ ᱚᱱᱟ ᱞᱟᱹᱛᱤ ᱥᱩᱛᱟᱹᱢ ᱛᱮᱜᱮ ᱠᱚ ᱛᱚᱞ ᱟᱴᱠᱟᱭᱮᱫ ᱠᱚ ᱛᱟᱦᱮᱱᱟ ᱱᱩᱠᱩ ᱮ ᱰᱟᱝᱨᱟ ᱠᱚᱥᱮ ᱠᱟᱰᱟ ᱠᱚ ᱱᱟᱦᱟᱜ ᱡᱟᱦᱟᱸᱭ ᱠᱚ ᱱᱩᱠᱩ ᱪᱟᱨᱦᱟᱣ ᱞᱟᱹᱜᱤᱫ ᱚᱸᱰᱮ ᱛᱚᱞ ᱠᱟᱠᱚᱣᱟ ᱟᱫᱚ ᱡᱟᱹᱱᱤᱡ ᱠᱷᱟᱱ ᱩᱱᱫᱚ ᱵᱚᱸᱜᱟ ᱵᱩᱨᱩ ᱵᱚᱸᱜᱟ ᱵᱩᱨᱩ ᱫᱟᱨᱮ ᱫᱟᱲᱮ ᱠᱚᱦᱚᱸ ᱠᱮᱴᱮᱡ ᱜᱮ ᱡᱟᱹᱱᱤᱡ ᱠᱷᱟᱱ ᱛᱟᱦᱮᱸ ᱠᱟᱱᱟ᱾ ᱱᱮᱛᱟᱨ ᱦᱚᱸ ᱦᱚᱳᱭᱛᱳ ᱢᱮᱱᱟᱜ ᱟᱠᱟᱫ ᱜᱮᱭᱟ ᱚᱱᱠᱟᱜᱮ ᱠᱮᱴᱮᱡ ᱜᱮ ᱵᱟᱝ ᱫᱚ ᱞᱟᱹᱭ ᱵᱟᱝ ᱜᱟᱱᱚᱜᱼᱟ᱾ ᱟᱫᱚ ᱱᱚᱜᱼᱚ ᱱᱚᱝᱠᱟ ᱫᱮᱵᱟ ᱥᱤ ᱥᱤᱵ ᱥᱮ ᱢᱟᱱᱚᱛ ᱨᱮᱜᱮ ᱱᱟᱦᱟᱜ ᱱᱚᱣᱟ ᱫᱚ ᱯᱷᱮᱰᱟᱛ ᱢᱮᱱᱟᱜᱼᱟ ᱦᱮᱸ ᱥᱮ ᱜᱚᱝᱠᱮ?
ᱦᱳᱭ ᱮᱠᱟᱞ ᱥᱟᱹᱨᱤ ᱠᱟᱱ ᱜᱮᱭᱟ ᱟᱨ ᱡᱟᱦᱟᱸᱞᱮᱠᱟ᱾ ᱟᱸᱻ ᱞᱟᱦᱟ ᱵᱚᱱ ᱵᱮᱵᱚᱦᱟᱨ ᱥᱮ ᱫᱷᱚᱨᱚᱢ ᱠᱚᱨᱚᱢ ᱮᱫ ᱛᱟᱦᱮᱱᱟ᱾ ᱟᱨ ᱢᱮᱱᱠᱷᱟᱱ ᱱᱤᱛᱚᱜ ᱫᱚ ᱵᱚᱞᱮ ᱚᱱᱠᱟ ᱟᱸ ᱯᱟᱥᱮᱡ ᱵᱟᱝᱢᱟ᱾ ᱟᱸᱻ ᱰᱷᱮᱨ ᱵᱟᱝ ᱛᱷᱚᱲᱟᱣ ᱠᱟᱜᱼᱟ ᱵᱚᱱ ᱟ ᱚᱱᱟ ᱚᱱᱠᱟ ᱛᱮᱜᱮ ᱚᱱᱠᱟ ᱫᱚ ᱵᱟᱝ ᱵᱚᱱ ᱠᱟᱹᱢᱤ ᱫᱟᱲᱮᱭᱟᱜ ᱠᱟᱱᱟ᱾ ᱟᱫᱚ ᱱᱚᱜ ᱱᱚᱶᱟ ᱠᱚ ᱡᱤᱱᱤᱥ ᱠᱚᱜᱮ ᱵᱚᱞᱮ ᱟᱨ ᱪᱮᱫ ᱞᱮᱠᱟ ᱨᱮᱵᱚᱱ ᱥᱟᱵ ᱨᱟᱠᱟᱵ ᱥᱮ ᱪᱮᱫ ᱟ ᱴᱮᱡ ᱫᱚᱦᱚ ᱤᱫᱤᱭᱟ ᱟᱨ ᱱᱚᱣᱟ ᱠᱚᱫᱚ ᱟᱹᱰᱤ ᱡᱟᱹᱨᱩᱲᱟᱜ ᱠᱟᱱ ᱜᱮᱭᱟ ᱡᱟᱦᱟᱸ ᱞᱮᱠᱟ ᱾ ᱟᱵᱚᱣᱟᱜ ᱯᱚᱨᱚᱵᱽ ᱯᱚᱨᱵᱷᱟᱥ ᱫᱚ ᱡᱟᱦᱟ ᱞᱮᱠᱟ ᱟᱻ ᱟᱹᱛᱷᱟᱹᱲᱤ ᱫᱚ ᱵᱟᱝᱠᱚ ᱵᱮᱱᱟᱣ ᱠᱟᱫᱟ ᱱᱟᱦᱟᱜ᱾ ᱟᱸᱻ ᱚᱱᱟ ᱨᱮᱱᱟᱜ ᱢᱤᱫᱴᱮᱱ ᱜᱩᱱ ᱥᱮ ᱢᱟᱱᱮ ᱫᱚ ᱢᱮᱱᱟᱜ ᱜᱮᱭᱟ᱾ ᱟᱫᱚ ᱜᱚᱝᱠᱮ ᱱᱟᱦᱟᱜ ᱚᱠᱛᱚ ᱠᱚ, ᱦᱳᱭᱮᱱ ᱛᱟᱞᱟᱝᱟ ᱟᱫᱚ ᱢᱟ ᱨᱚᱯᱚᱲ ᱮᱱ ᱞᱟᱹᱜᱤᱫ ᱟᱭᱢᱟ